ᱦᱮᱞᱳ
ᱦᱮᱸ ᱦᱮᱞᱳ᱾
ᱡᱚᱦᱟᱨ ᱜᱤ,
ᱦᱮᱸ ᱡᱚᱦᱟᱨ ᱜᱮ,
ᱪᱮᱜ ᱵᱤᱱ ᱪᱤᱠᱟᱭᱮᱫᱟ?
ᱚᱲᱟᱜ ᱨᱮᱜᱮ ᱟᱨ ᱤᱧ ᱫᱚ ᱱᱤᱛ ᱫᱚ,
ᱟᱪᱪᱷᱟ ᱚ
ᱟᱵᱤᱱ ᱜᱤ,
ᱟᱹᱞᱤᱧ ᱦᱚᱸ ᱪᱮᱜ ᱦᱚᱸ ᱵᱟᱝ ᱞᱟᱜ ᱮᱫᱟᱭ ᱛᱚ ᱜᱤᱛᱤᱡ ᱠᱟᱱᱟᱞᱤᱧ, ᱠᱟᱹᱢᱤ ᱠᱚ ᱵᱟᱝ ᱦᱩᱭᱩᱜ ᱠᱟᱱᱟ ᱫᱟᱜ ᱠᱟᱨᱟᱱ ᱛᱮ,
ᱟᱪᱪᱷᱟ ᱟᱪᱪᱷᱟ,
ᱦᱮᱸ ᱱᱤᱛᱚ ᱱᱤᱛ ᱢᱟᱱᱮ, ᱚᱲᱟᱜ ᱨᱮ ᱪᱮᱫᱟᱜ ᱥᱮ ᱚᱲᱟᱜ ᱨᱮᱱᱟᱜ ᱡᱚᱛᱚ ᱠᱟᱹᱢᱤ ᱠᱚᱢᱯᱞᱤᱴ ᱮᱱᱟ ᱛᱚ, ᱚᱱᱟ ᱠᱷᱟᱹᱛ ᱛᱤᱨ ᱛᱮ ᱾
ᱟᱪᱪᱷᱟ, ᱟᱸ ᱟᱹᱞᱤᱧ ᱥᱮᱱ ᱢᱟᱦᱟᱜ ᱱᱤᱛᱚᱜ ᱱᱮᱴᱳᱣᱟᱨᱠ ᱯᱩᱨᱟᱹ ᱰᱤᱥᱴᱟᱵᱚᱜ ᱠᱟᱱᱟ ᱨᱚᱲ ᱦᱟᱸᱜ ᱵᱟᱹᱞᱤᱧ ᱟᱸᱡᱚᱢ ᱮᱫᱟ ᱟᱹᱞᱤᱧ ᱢᱟ,
ᱵᱟᱝ ᱟᱸᱡᱚᱢᱚᱜ ᱠᱟᱱᱟ?
ᱜᱮᱫ ᱜᱮᱫ ᱦᱤᱡᱩᱜ ᱠᱟᱱ ᱛᱟᱵᱤᱱᱟ ᱛᱷᱚᱲᱟ ᱾
ᱟᱪᱪᱷᱟ, ᱪᱤᱠᱟᱛᱮ ᱪᱚᱝ ᱱᱚᱰᱮ ᱱᱮᱴᱣᱟᱨᱠ ᱟᱞᱤᱧ ᱴᱷᱮᱱ ᱢᱟ ᱴᱷᱤᱠ ᱜᱮᱭᱟ ᱯᱷᱟᱭᱤᱵᱽ ᱡᱤ,
ᱦᱮᱸ, ᱟᱞᱤᱧ ᱴᱷᱮᱱ ᱛᱷᱚᱲᱟ ᱰᱤᱥᱴᱟᱵᱽ ᱨᱮ ᱢᱮᱱᱟᱜ ᱟᱠᱟᱫᱟ ᱦᱟᱸᱜ ᱱᱮᱴᱳᱣᱟᱨᱠ,
ᱟᱪᱪᱷᱟ ᱚᱲᱟᱜ ᱨᱮ ᱢᱮᱱᱟᱜ ᱵᱤᱱᱟ ᱥᱮ?
ᱦᱮᱸ ᱚᱲᱟᱜ ᱨᱮᱜᱮ ᱦᱟᱸᱜ ᱢᱮᱱᱟᱜ ᱞᱤᱧᱟ, ᱟᱫᱚ ᱚᱱᱟ ᱞᱟᱹᱜᱤᱫ ᱨᱚᱲ ᱜᱮ ᱵᱟᱝ ᱟᱸᱡᱚᱢᱚᱜ ᱠᱟᱱ ᱛᱟᱵᱮᱱᱟ ᱛᱷᱚᱲᱟ ᱢᱟᱱᱮ ᱟᱵᱤᱱᱟᱜ ᱨᱚᱲ ᱫᱚ ᱦᱤᱡᱩᱜ ᱠᱟᱱᱟ ᱠᱤᱱᱛᱩ ᱜᱮᱫ ᱜᱮᱫ ᱦᱤᱡᱩᱜ ᱠᱟᱱ ᱛᱟᱵᱤᱱᱟ ᱾
ᱟᱪᱪᱷᱟ,
ᱚᱱᱟ ᱞᱟᱹᱜᱤᱫ ᱞᱤᱧ ᱢᱮᱱᱫᱟ ᱛᱚᱵᱮ ᱪᱮᱠᱟᱭᱟ ᱞᱤᱧ ᱦᱟᱸ, ᱨᱚᱲ ᱢᱟ ᱯᱩᱨᱟᱹ ᱜᱮᱫ ᱜᱮᱫ ᱦᱤᱡᱩᱜ ᱠᱟᱱ,
ᱤᱱᱟᱹ ᱠᱚᱨᱮᱜᱮ ᱧᱮᱞ ᱵᱮᱱ ᱯᱟᱥᱮ ᱴᱟᱣᱟᱨᱮ ᱧᱟᱢ,
ᱟᱪᱪᱷᱟ ᱦᱮᱸ ᱧᱮᱞ ᱪᱮᱥᱴᱟ ᱢᱟᱞᱤᱧ ᱪᱮᱥᱴᱟᱭᱮᱜ ᱜᱮ ᱦᱟᱸᱜ ᱢᱟ,
ᱦᱩᱸ, ᱛᱚ ᱵᱮᱥᱛᱮ ᱟᱵᱮᱱ ᱪᱮᱫ ᱵᱮᱱ ᱪᱤᱠᱟᱭ ᱜᱮᱭᱟ?
ᱟᱫᱚ ᱱᱤᱭᱟᱹ ᱜᱷᱟᱹᱲᱤ ᱫᱚ ᱦᱟᱸᱜ ᱚᱲᱟᱜ ᱠᱚᱨᱮ ᱜᱮ ᱛᱟᱦᱮᱱ ᱦᱩᱭᱩᱜ ᱠᱟᱱᱟ᱾ ᱵᱟᱨᱦᱮ ᱨᱮᱜᱮ ᱛᱟᱦᱮᱱ ᱦᱩᱭᱩᱜᱼᱟ ᱚᱞᱚᱜ ᱯᱟᱲᱦᱟᱜ ᱥᱮᱱ ᱜᱮ ᱢᱮᱱᱟᱜ ᱞᱤᱧᱟ ᱾
ᱟᱪᱪᱷᱟ ᱛᱚᱵᱮ ᱠᱷᱟᱱ ᱢᱟ ᱟᱹᱰᱤ ᱵᱮᱥ ᱾
ᱦᱳᱭ, ᱟᱵᱮᱱ ᱥᱮᱱ ᱜᱮ ᱞᱟᱹᱭ ᱵᱮᱱ ᱟᱵᱮᱱ ᱪᱮᱫ ᱠᱚᱵᱮᱱ ᱪᱮᱠᱟᱹᱭ ᱜᱮᱭᱟ?
ᱟᱹᱞᱤᱧ ᱫᱚᱞᱤᱧ ᱠᱟᱹᱢᱤ ᱜᱮᱭᱟ ᱦᱳᱴᱮᱞ ᱨᱮ ᱾
ᱟᱪᱪᱷᱟ ᱟᱪᱪᱷᱟ ᱾
ᱦᱮᱸ ᱛᱚ ᱚᱲᱟᱜ ᱛᱤᱧ ᱦᱮᱡ ᱠᱟᱱᱟ ᱱᱚᱶᱟ ᱦᱩᱲᱩ ᱨᱚᱦᱚᱭ ᱠᱷᱟᱹᱛᱤᱨ ᱛᱮ ᱾
ᱟᱪᱪᱷᱟ ᱦᱳᱭ ᱦᱳᱭ ᱾
ᱱᱤᱛ ᱦᱩᱲᱩ ᱨᱚᱦᱚᱭ ᱢᱟ ᱠᱚᱢᱯᱤᱞᱤᱴ ᱮᱱᱟ, ᱛᱚ ᱟᱹᱞᱤᱧᱟᱜ ᱪᱟᱞᱟᱜ ᱫᱤᱱ ᱦᱚᱸ ᱥᱮᱴᱮᱨᱚᱜ ᱠᱟᱱᱟ, ᱛᱚ ᱟᱫᱩᱧ ᱨᱩᱣᱟᱹᱲᱟ ᱠᱟᱹᱢᱤ ᱾
ᱟᱪᱪᱷᱟ ᱾
ᱢᱟᱱᱮ ᱯᱚᱪᱤᱥ ᱫᱤᱱ ᱨᱮᱭᱟᱜ ᱞᱤᱵᱷ ᱛᱟᱦᱮᱸ ᱠᱟᱱᱟ ᱥᱮ ᱛᱚ ᱠᱚᱢᱯᱤᱞᱤᱴ ᱛᱚᱜ ᱥᱮ ᱦᱟᱸᱜ ᱱᱚᱜᱭ ᱥᱟ ᱛᱟᱭᱤᱥ ᱛᱟᱨᱤᱠ ᱠᱚᱢᱯᱤᱞᱤᱴᱜ-ᱟ ᱚᱱᱟ ᱫᱚ ᱾
ᱟᱪᱪᱷᱟ ᱟᱪᱪᱷᱟ ᱾
ᱛᱚ ᱪᱷᱟᱵᱵᱤᱥ ᱛᱟᱹᱨᱤᱠᱷ ᱨᱮᱭᱟᱜ ᱴᱮᱨᱮᱱ ᱢᱮᱱᱟᱜ ᱛᱟᱹᱞᱤᱧᱟ ᱾ ᱟᱴᱟᱭᱤᱥ ᱛᱟᱹᱨᱤᱠᱷ ᱞᱤᱧ ᱥᱮᱴᱨᱚᱜ
ᱟᱪᱪᱷᱟ, ᱟᱨ ᱟᱹᱞᱤᱧ ᱥᱮᱱ ᱠᱷᱚᱱ ᱫᱚᱞᱤᱧ ᱢᱮᱱᱮᱫ ᱛᱟᱦᱮᱱᱟ ᱡᱮ ᱱᱚᱝᱠᱟᱱ ᱡᱤᱱᱤᱥ ᱡᱚᱛᱮ ᱯᱟᱨᱥᱚᱱᱟᱞ ᱧᱩᱛᱩᱢ ᱫᱷᱚᱨᱮ ᱵᱟᱨ ᱵᱟᱨ ᱵᱟ ᱟᱸ ᱵᱟᱞᱟᱝ ᱨᱚᱯᱚᱲ ᱞᱮᱱᱠᱷᱟᱱ ᱜᱮ ᱵᱟᱝ ᱥᱮ ᱵᱷᱟᱞᱤ ᱠᱚᱜᱼᱟ᱾
ᱦᱮᱸ ᱯᱟᱨᱥᱚᱱᱟᱞ ᱧᱩᱛᱩᱢ ᱱᱚᱣᱟ ᱨᱮᱫᱚ ᱵᱟᱝ ᱥᱮᱟᱨ ᱟᱨ ᱪᱮᱫ ᱠᱚ ᱢᱮᱛᱟᱜᱼᱟ ᱠᱟᱹᱢᱤ ᱢᱟᱱᱮ ᱟᱹᱞᱤᱧ ᱚᱠᱟᱴ ᱞᱟᱭᱤᱱ ᱨᱮ ᱞᱤᱧ ᱠᱟᱹᱢᱤ ᱫᱟ ᱚᱱᱟ ᱴᱚᱯᱤᱠ ᱱᱤᱭᱟᱹ ᱛᱮᱞᱟᱝ ᱜᱟᱞᱢᱟᱨᱟᱣᱼᱟ ᱛᱚ ᱚᱱᱟ ᱜᱮ ᱟᱹᱞᱤᱧ ᱞᱤᱧ ᱞᱟᱹᱭᱟ ᱟᱵᱮᱱ ᱡᱩᱫᱤ ᱠᱤᱪᱷᱩ ᱜᱟᱱ ᱵᱮᱱ ᱵᱟᱰᱟᱭ ᱠᱷᱟᱡ ᱥᱮ ᱚᱱᱟ ᱨᱮᱵᱮᱱ
ᱦᱳᱭ ᱦᱳᱭ ᱦᱮᱸ ᱢᱟ ᱴᱷᱤᱠ᱾
ᱟᱵᱮᱱ ᱢᱟ ᱵᱮᱱ ᱯᱟᱲᱦᱟᱣ ᱟᱠᱟᱱᱟ ᱛᱚ ᱯᱟᱲᱦᱟᱣ ᱠᱟᱛᱮᱫ ᱡᱭᱮᱥᱮ ᱠᱤ ᱚᱠᱟ ᱚᱠᱟ ᱢᱟᱱᱮ ᱛᱤᱱᱟᱹᱜ ᱠᱮᱞᱟᱥ ᱫᱷᱟᱹᱵᱤᱡ ᱵᱤᱱ ᱯᱟᱲᱦᱟᱜ ᱠᱟᱱᱟ ᱱᱤᱛ ᱚᱠᱟᱨᱮ ᱢᱮᱱᱟᱜ ᱵᱤᱱᱟ?
ᱮᱻᱱᱤᱭᱟᱹ ᱜᱷᱟᱹᱲᱤ ᱫᱚ ᱦᱟᱜ ᱟᱹᱞᱤᱧ ᱦᱚᱸ ᱵᱟᱦᱨᱮ ᱨᱮᱜᱮ ᱢᱮᱱᱟᱜ ᱞᱤᱧᱟ᱾ ᱟᱨ ᱯᱟᱲᱦᱟᱜ ᱫᱚ ᱦᱟᱸᱜ ᱱᱚᱝᱠᱟ ᱢᱟᱨᱟᱝ ᱥᱮᱱ ᱜᱮ ᱦᱟᱸᱜ ᱞᱤᱧ ᱯᱟᱲᱦᱟᱜ ᱠᱟᱱᱟ᱾ ᱟᱫᱚ ᱱᱚᱝᱠᱟᱱ ᱯᱟᱨᱥᱚᱱᱟᱞ ᱵᱮᱯᱟᱨ ᱛᱮᱫᱚ ᱦᱟᱸᱜ ᱱᱚᱝᱠᱟ ᱢᱮᱱ ᱵᱟᱝ ᱜᱟᱱᱚᱜᱼᱟ ᱡᱮ ᱛᱤᱱᱟᱹᱜ ᱨᱮᱞᱤᱧ ᱯᱟᱲᱦᱟᱜ ᱠᱟᱱᱟ ᱥᱮ᱾
ᱦᱮᱸᱛᱚ ᱵᱟᱝ ᱵᱟᱝ ᱚᱱᱟ ᱫᱚ ᱵᱟᱹᱞᱤᱧ ᱢᱮᱱᱫᱟ ᱡᱮᱥᱮᱠᱤ
ᱦᱮᱸ ᱢᱚᱱᱮ ᱠᱟᱜᱵᱤᱱ ᱟᱹᱞᱤᱧ ᱱᱚᱝᱠᱟ ᱢᱟᱲᱟᱝ ᱥᱮᱱ ᱜᱮᱞᱤᱧ ᱯᱟᱲᱦᱟᱜ ᱠᱟᱱᱟ ᱛᱚ ᱟᱨ ᱵᱟᱨᱦᱮ ᱨᱮᱜᱮᱞᱤᱧ ᱛᱟᱦᱮᱱ ᱜᱮᱭᱟ ᱛᱟᱦᱮᱱ ᱫᱚ᱾
ᱟᱪᱪᱷᱟ ᱾ ᱛᱚ ᱟᱵᱚ ᱥᱟᱱᱛᱟᱲ ᱡᱟ ᱢᱮᱱᱟᱜ ᱠᱚᱣᱟ ᱥᱮ ᱢᱟᱱᱮ ᱟᱭᱢᱟ ᱜᱮᱵᱚ ᱢᱟᱱᱮ ᱯᱟᱲᱦᱟᱜ ᱟᱨ ᱢᱟᱱᱮ ᱱᱚᱝᱠᱟ ᱵᱷᱟᱞᱮᱭ ᱢᱟᱱᱮ ᱢᱚᱸᱡᱽ ᱫᱤᱠ ᱠᱷᱚᱱ ᱫᱚ ᱟᱹᱰᱤ ᱜᱮ ᱛᱟᱭᱱᱚᱢ ᱨᱮ ᱢᱮᱱᱟᱜ ᱠᱚᱣᱟ ᱥᱮ ᱪᱮᱫ ᱾ ᱛᱚ ᱚᱱᱟ ᱠᱷᱟᱹᱛᱤᱨ ᱛᱮ ᱟᱹᱞᱤᱧ ᱞᱤᱧ ᱢᱮᱱ ᱮᱫ ᱛᱟᱦᱮᱱᱟ ᱟᱨᱠᱤ ᱥᱮ ᱟᱡᱻ ᱡᱟᱦᱟᱱ ᱢᱟᱱᱮ ᱢᱚᱡᱽ ᱰᱟᱦᱟᱨ ᱨᱮᱠᱚ ᱪᱟᱞᱟᱣ ᱞᱮᱱᱠᱷᱟᱱ ᱛᱚ ᱟᱵᱚ ᱥᱟᱱᱛᱟᱞ ᱥᱚᱢᱟᱡ ᱨᱮᱱ ᱦᱚᱲ ᱠᱚᱦᱚᱸ ᱟᱹᱰᱤ ᱜᱟᱱ ᱠᱚ ᱞᱟᱦᱟ ᱠᱚᱜᱼᱟ᱾
ᱦᱩᱸ ᱦᱩᱸ ᱾
ᱡᱮᱥᱮ ᱠᱤ ᱟᱹᱞᱤᱧ ᱢᱮᱱᱟᱜᱞᱤᱧ ᱚᱸᱰᱮ ᱟ ᱟᱭᱢᱟ ᱜᱟᱱ ᱜᱮ ᱢᱮᱱᱟᱜ ᱠᱚᱣᱟ ᱛᱚ ᱢᱟᱱᱮ ᱟᱹᱰᱤ ᱠᱚᱢ ᱟᱨᱠᱤ ᱚᱞᱚᱜ ᱯᱟᱲᱦᱟᱜ ᱨᱮᱱ ᱟᱫᱚ ᱢᱟᱱᱮ ᱠᱟᱹᱢᱤ ᱠᱚ ᱟᱹᱰᱤ ᱢᱟᱱᱮ ᱤᱭᱟᱹ ᱨᱮᱠᱚ ᱫᱚᱦᱚ ᱠᱚᱣᱟ ᱟᱨᱠᱤ ᱛᱚ ᱡᱩᱫᱤ ᱯᱟᱲᱦᱟᱣ ᱠᱚ ᱛᱟᱦᱮᱸᱱ ᱠᱷᱟᱱ ᱫᱚ ᱫᱤᱢᱟᱠ ᱛᱷᱚᱲᱟ ᱟ ᱢᱟᱱᱮ ᱤᱱᱴᱮᱞᱤᱡᱮᱱ ᱧᱚᱜ ᱠᱚ ᱛᱟᱦᱮᱸ ᱠᱚᱜᱼᱟ ᱥᱮ᱾
ᱦᱩᱸ ᱥᱮ ᱢᱟ ᱯᱟᱲᱦᱟᱜ ᱠᱩᱱ ᱫᱚ ᱱᱚᱝᱠᱟᱱᱟᱜ ᱡᱟᱨᱩᱲ ᱜᱮᱛᱟᱵᱚᱱᱟ᱾
ᱦᱮᱸ ᱛᱚ ᱚᱱᱟᱜᱮ᱾ ᱟ ᱡᱩᱫᱤ ᱡᱟᱦᱟᱸᱭ ᱢᱚᱸᱡᱽ ᱛᱮ ᱢᱟᱱᱮ ᱯᱟᱲᱦᱟᱣ ᱞᱮᱱᱠᱷᱟᱱ ᱫᱚ ᱩᱱᱤ ᱫᱚ ᱡᱟᱦᱟᱸᱭ ᱜᱮ ᱵᱟ ᱠᱚ ᱮᱲᱮ ᱫᱟᱲᱮ ᱮᱭᱟ᱾
ᱦᱮᱸ ᱦᱮᱸ ᱦᱮᱸ ᱟᱨ ᱱᱚᱝᱠᱟᱱ ᱚᱞᱚᱜ ᱯᱟᱲᱦᱟᱜ ᱫᱚ ᱱᱚᱝᱠᱟᱱ ᱡᱟᱹᱨᱩᱲ ᱜᱮᱛᱟᱵᱚᱱᱟ᱾
ᱦᱮᱸ ᱱᱤᱡᱮ ᱞᱟᱹᱜᱤᱫ ᱦᱚᱸ ᱟᱨ ᱤᱭᱟᱹ ᱞᱟᱹᱜᱤᱫ ᱛᱮᱦᱚᱸ᱾ ᱟᱨ ᱥᱚᱵ ᱛᱷᱮᱠᱮ ᱢᱟᱱᱮ ᱰᱷᱮᱨ ᱤᱭᱟᱹ ᱫᱚ ᱦᱩᱭᱩᱜ ᱠᱟᱱᱟ ᱡᱮ ᱚᱞ ᱪᱤᱠᱤ ᱪᱮᱫᱟᱱ ᱥᱮᱜ ᱚᱞᱪᱤᱠᱤ ᱟᱵᱚ ᱫᱚ ᱢᱟᱱᱮ ᱟᱞᱮ ᱥᱮᱱ ᱫᱚ ᱵᱟᱹᱱᱩᱜᱼᱟ ᱛᱷᱚ ᱛᱚ ᱟᱞᱮ ᱫᱚ ᱵᱟᱞᱮ ᱵᱟᱰᱟᱭᱟ ᱯᱟᱲᱦᱟᱣ ᱨᱮᱱᱟᱝ ᱛᱚᱻ ᱢᱤᱫᱴᱮᱱ ᱯᱨᱳᱜᱨᱟᱢ ᱨᱮ ᱟᱹᱞᱤᱧ ᱞᱤᱧ ᱪᱟᱞᱟᱣ ᱞᱮᱱᱟ ᱛᱚ ᱚᱸᱰᱮ ᱠᱚ ᱢᱮᱛᱟᱣ ᱞᱤᱧ ᱛᱟᱦᱮᱸᱱᱟ ᱚᱞᱪᱤᱠᱤ ᱱᱚᱣᱟ ᱯᱟᱲᱦᱟᱣ ᱠᱟᱛᱮ ᱢᱟᱱᱮ ᱱᱚᱣᱟ ᱨᱮᱭᱟᱜ ᱢᱤᱱᱤᱝ ᱞᱟᱹᱭ᱾ ᱟᱹᱞᱤᱧ ᱢᱟ ᱵᱟᱹᱞᱤᱧ ᱵᱟᱰᱟᱭᱟ ᱥᱳ ᱟᱹᱰᱤ ᱯᱨᱚᱵᱽᱞᱮᱢ ᱦᱩᱭ ᱞᱮᱱᱟ ᱩᱱᱨᱮ᱾ ᱱᱤᱛ ᱵᱟᱹᱞᱤᱧ ᱵᱟᱰᱟᱭᱟ ᱢᱮᱱ ᱛᱮᱦᱚᱸ ᱢᱟ ᱚᱠᱟᱞᱮᱠᱟᱱ ᱥᱟᱱᱛᱟᱞ ᱠᱟᱱᱟᱢ, ᱱᱤᱛ ᱯᱟᱲᱦᱟᱣ ᱦᱚᱸ ᱚᱠᱟ ᱞᱮᱠᱟᱞᱤᱧ ᱯᱟᱲᱦᱟᱣᱟ ᱟᱹᱞᱤᱧ ᱢᱟ ᱵᱟᱰᱟᱭ ᱜᱮ ᱵᱟᱞᱤᱧ ᱵᱟᱰᱟᱭ᱾
ᱟᱪᱪᱷᱟ ᱟᱪᱪᱷᱟ᱾ ᱦᱮᱸ ᱟᱫᱚ ᱱᱚᱝᱠᱟᱱ ᱟᱵᱚᱣᱟᱜ ᱞᱤᱯᱤ ᱛᱮᱦᱚᱸ ᱯᱟᱲᱦᱟᱣ ᱨᱮᱱᱟᱜ ᱡᱟᱹᱨᱩᱲ ᱠᱟᱱᱟ ᱱᱚᱝᱠᱟᱱᱟᱜ ᱢᱟᱱᱮ ᱟᱵᱚᱣᱟᱜ ᱟᱢᱟᱜ ᱞᱤᱯᱤᱛᱮ ᱟᱢᱜᱮ ᱵᱟᱢ ᱵᱟᱲᱟᱭ ᱠᱷᱟᱱ ᱫᱚ ᱱᱚᱝᱠᱟ ᱫᱚ ᱪᱮᱯᱠᱟᱛᱮᱢ ᱥᱚᱢᱟᱡᱽ ᱫᱚᱢ ᱞᱟᱦᱟᱭ ᱛᱟᱢᱟ ᱥᱮ ᱪᱤᱠᱟᱛᱮᱢ ᱥᱩᱥᱟᱹᱨᱟ?
ᱮᱠᱪᱩᱭᱮᱞᱤ ᱮᱥᱟᱱ ᱚᱱᱟ ᱢᱟᱱᱮ ᱡᱚᱛᱚ ᱡᱟᱭᱜᱟ ᱨᱮᱢᱟ ᱵᱟᱹᱱᱩᱜᱼᱟ ᱵᱟᱝ ᱥᱮ ᱢᱟᱱᱮ ᱡᱚ ᱛᱚ ᱡᱟᱭᱜᱟ ᱨᱮ ᱡᱩᱫᱤ ᱛᱟᱦᱮᱸ ᱞᱮᱱ ᱠᱚᱜᱼᱟ ᱛᱚᱵᱮ ᱟᱹᱰᱤ ᱵᱮᱥ ᱦᱩᱭ ᱠᱚᱜᱼᱟ᱾ ᱡᱮᱥᱮ ᱟᱞᱮᱥᱮᱫ ᱨᱮᱫᱚ ᱚᱱᱟ ᱫᱚ ᱵᱟᱹᱱᱩᱜᱼᱟ ᱚᱱᱟ ᱥᱟᱵᱽᱡᱮᱠᱴ ᱜᱮ ᱵᱟᱹᱱᱩᱜᱼᱟ, ᱦᱚᱸᱜᱼᱚᱭ ᱠᱟᱢ ᱪᱮᱫ ᱠᱚ ᱢᱮᱱᱟ ᱫᱩ ᱦᱟᱡᱟᱨ ᱵᱟᱭᱤᱥ ᱠᱷᱚᱱ ᱢᱟᱱᱮ ᱟᱸᱡᱚᱢᱚᱜ ᱠᱟᱱᱟ ᱡᱮ ᱚᱞᱪᱤᱠᱤ ᱟ ᱢᱤᱫᱴᱟᱝ ᱪᱮᱫ ᱠᱚ ᱢᱮᱱᱟ ᱟ ᱤᱥᱠᱩᱞ ᱥᱮ ᱱᱚᱝᱠᱟ ᱢᱮᱱᱟᱜᱼᱟ ᱢᱮᱱᱛᱮ ᱢᱟᱱᱮ ᱦᱟᱸᱱᱛᱮ ᱨᱮ ᱚᱱᱠᱟ ᱟᱸᱡᱚᱢ ᱠᱟᱱᱟ ᱵᱟᱴ ᱥᱮᱫᱟᱭ ᱢᱟᱱᱮ ᱞᱟᱦᱟ ᱫᱚ ᱢᱟᱱᱮ ᱟᱸᱡᱚᱢ ᱵᱟᱝ ᱦᱩᱭ ᱠᱟᱱ ᱛᱟᱦᱮᱸᱱᱟ ᱡᱮ ᱱᱚᱣᱟ ᱠᱚ ᱢᱟᱱᱮ ᱵᱮᱯᱟᱨ ᱛᱮᱫᱚ᱾
ᱦᱩᱸ᱾ ᱵᱟᱝ ᱟᱞᱤᱧ ᱥᱮᱱ ᱫᱚ ᱱᱚᱛᱮ ᱫᱚ ᱢᱮᱱ ᱞᱮᱠᱷᱟᱱ ᱫᱚ ᱱᱚᱝᱠᱟᱱ ᱞᱟᱹᱴᱩ ᱞᱟᱹᱴᱩ ᱤᱥᱠᱩᱞ ᱠᱚᱞᱮᱡᱽ ᱨᱮᱦᱚᱸ ᱢᱮᱱᱟᱜ ᱜᱮᱭᱟ ᱟᱹᱞᱤᱧ ᱥᱮᱱ ᱫᱚ ᱩᱸ ᱱᱚᱝᱠᱟᱱᱟᱜ ᱫᱚ ᱦᱟᱸᱜ ᱢᱮᱱᱟᱜ ᱜᱮᱭᱟ ᱱᱚᱝᱠᱟᱱ ᱚᱞᱪᱤᱠᱤ ᱞᱤᱯᱤ ᱠᱚᱫᱚ᱾ ᱛᱚ ᱟᱞᱟᱞ ᱟᱞᱮᱱ ᱥᱮᱱ ᱱᱚᱛᱮ ᱫᱚᱵᱱ ᱢᱮᱱ ᱞᱮᱠᱷᱟᱱ ᱟᱞᱤᱧ ᱥᱮᱱ ᱫᱚ ᱮᱸᱜ ᱦᱩᱰᱤᱧ ᱜᱤᱫᱽᱨᱟᱹ ᱦᱚᱸᱠᱚ ᱵᱟᱲᱟᱭ ᱜᱮᱭᱟ ᱱᱚᱝᱠᱟᱱᱟᱜ ᱚᱞ ᱪᱤᱠᱤ ᱥᱮ ᱚᱞᱪᱤᱠᱤ ᱞᱤᱯᱤ ᱛᱮ ᱨᱚᱲ ᱚᱞ ᱡᱚᱛᱚ ᱜᱮᱠᱚ ᱱᱚᱝᱠᱟᱱᱟᱜ ᱞᱤᱯᱤ ᱡᱤᱱᱤᱥ ᱫᱚᱠᱚ ᱱᱚᱝᱠᱟᱱ ᱫᱚᱠᱚ ᱵᱟᱲᱟᱭ ᱜᱮᱭᱟ ᱦᱟᱸᱜ᱾
ᱦᱩᱸ᱾ ᱪᱮᱫᱟᱜ ᱥᱮ ᱟᱯᱮ ᱥᱮᱫ ᱫᱚ ᱢᱟᱱᱮ ᱠᱟᱹᱴᱤᱡ ᱠᱷᱚᱱ ᱜᱮ ᱢᱟᱱᱮ ᱯᱟᱲᱦᱟᱣ ᱪᱚᱭᱮᱜ ᱠᱚᱣᱟ ᱥᱮ?
ᱦᱩᱸ ᱟᱫᱚ ᱧᱮᱞ ᱵᱮᱱ ᱯᱟᱲᱦᱟᱣ ᱫᱚ ᱦᱮ ᱥᱚᱢᱟᱡᱽ ᱞᱟᱹᱜᱤᱫ ᱦᱚᱸ ᱫᱚᱨᱠᱟᱨ ᱠᱟᱱᱟ ᱟᱨ ᱟᱵᱮᱱ ᱞᱟᱹᱜᱤᱫ ᱢᱟᱱᱮ ᱱᱤᱡᱮᱨ ᱞᱟᱹᱜᱤᱫ ᱦᱚᱸ ᱠᱟᱱᱟ ᱥᱮ᱾ ᱡᱟᱦᱟᱸᱥᱮᱫ ᱢᱤᱫᱴᱮᱱ ᱱᱚᱝᱠᱟᱱ ᱡᱟᱭᱜᱟᱢ ᱪᱟᱞᱟᱣ ᱞᱮᱱᱟ ᱢᱟᱱᱮ ᱚᱱᱠᱟ ᱚᱥᱩᱵᱤᱫᱟ ᱡᱟᱭ ᱨᱮ ᱡᱟᱛᱮ ᱵᱟᱢ ᱯᱟᱲᱦᱟᱜ ᱞᱟ ᱧᱩᱨᱦᱩᱜ ᱱᱚᱝᱠᱟᱱ ᱞᱟᱹᱜᱤᱫ ᱦᱚᱸ ᱠᱟᱱᱟ ᱢᱤᱫᱴᱮᱱ ᱯᱟᱲᱦᱟᱣ ᱡᱤᱱᱤᱥ ᱫᱚ᱾
ᱦᱮᱸ ᱮᱠᱪᱮᱞᱤ ᱚᱱᱟ ᱴᱷᱤᱠ ᱜᱮᱭᱟ ᱟᱨ ᱢᱟᱱᱮ ᱵᱟᱰᱟᱭ ᱛᱟᱦᱮᱱ ᱠᱷᱟᱱ ᱫᱚ ᱢᱟᱱᱮ ᱡᱟᱦᱟᱱ ᱯᱨᱚᱵᱽᱞᱮᱢ ᱵᱟᱝ ᱠᱟᱱᱟ ᱟᱨᱠᱤ᱾
ᱦᱳᱭ ᱦᱮᱸ ᱢᱚᱱᱮ ᱠᱟᱜ ᱵᱮᱱ ᱟᱵᱮᱱ ᱡᱩᱫᱤ ᱠᱚᱱᱳ ᱱᱚᱝᱠᱟᱱ ᱡᱟᱭᱜᱟ ᱨᱮᱵᱮᱱ ᱵᱚᱞᱚ ᱟᱠᱟᱱᱟ ᱡᱟᱦᱟᱸᱨᱮ ᱮᱠᱷᱮᱱ ᱜᱮ ᱡᱩᱫᱤ ᱚᱞᱚᱜ ᱯᱟᱲᱦᱟᱜ ᱦᱚᱲ ᱠᱚ ᱛᱟᱦᱮᱱ ᱠᱷᱟᱱ ᱟᱨ ᱟᱵᱮᱱ ᱡᱩᱫᱤ ᱱᱟᱥᱮ ᱦᱚᱸ ᱵᱟᱵᱮᱱ ᱯᱟᱲᱦᱟᱣ ᱠᱚᱣᱟ ᱢᱤᱫᱴᱮᱱ ᱱᱤᱡᱮ ᱛᱮᱸᱦᱚ ᱛᱚ ᱢᱤᱫᱴᱟᱱ ᱠᱷᱟᱨᱟᱯ ᱵᱩᱡᱷᱜᱼᱟ ᱥᱮ᱾
ᱦᱩᱸ᱾ ᱱᱚᱝᱠᱟ ᱦᱩᱭ ᱠᱟᱱᱟ ᱪᱮᱫ ᱚᱱᱟ ᱚᱱᱟᱜᱪᱚ ᱢᱟᱱᱮ ᱟᱹᱞᱤᱧ ᱞᱤᱧ ᱠᱮᱫᱟ ᱡᱮ ᱟᱹᱞᱤᱧ ᱚᱠᱟᱨᱤᱞᱤᱧ ᱠᱟᱹᱢᱤ ᱜᱮᱭᱟ ᱚᱸᱰᱮ ᱟᱵᱚ ᱠᱤᱪᱷᱟᱱ ᱥᱟᱱᱛᱟᱲ ᱵᱚᱭᱦᱟ ᱠᱚ ᱢᱮᱱᱟᱜ ᱠᱚᱣᱟ ᱢᱟᱱᱮ ᱟᱹᱞᱤᱧ ᱱᱤᱛᱚᱜ ᱢᱟᱱᱮ ᱟᱞᱤᱧ ᱡᱩᱫᱤ ᱞᱤᱧ ᱢᱮᱱᱟ ᱡᱮ ᱱᱩᱭ ᱚᱱᱟ ᱯᱳᱥᱴ ᱠᱷᱚᱡ ᱢᱟᱱᱮ ᱱᱚᱣᱟ ᱰᱤᱯᱟᱨᱢᱮᱱᱴ᱾ ᱨᱮ ᱟᱹᱞᱤᱧ ᱞᱤᱧ ᱡᱚᱭᱮᱱ ᱦᱚᱪᱚᱭᱮᱭᱟ᱾ ᱛᱚ ᱩᱱᱤ ᱚᱱᱟ ᱰᱤᱯᱟᱨᱢᱮᱱᱴ ᱨᱮ ᱠᱟᱹᱢᱤᱭᱟᱭ ᱴᱷᱤᱠ ᱜᱮᱭᱟ ᱥᱮᱱ ᱵᱟᱭ ᱵᱩᱡᱷᱟᱹᱣ ᱫᱟᱲᱮᱭᱟᱜᱼᱟ ᱪᱮᱫᱟᱜ ᱥᱮ ᱩᱱᱤ ᱟᱢᱻ ᱢᱟᱱᱮ ᱚᱸᱰᱮ ᱠᱚᱢᱯᱤᱭᱩᱴᱟᱨ ᱠᱚ ᱪᱟᱞᱟᱣ ᱦᱩᱭᱩᱜ ᱛᱟᱭᱟ ᱛᱚ ᱩᱱᱤ ᱢᱟ ᱚᱱᱟ ᱠᱚᱢᱟ ᱵᱟᱭ ᱪᱮᱫ ᱠᱟᱫᱟ ᱥᱮ᱾
ᱦᱩᱸ ᱦᱩᱸ᱾
ᱛᱚ ᱚᱱᱟ ᱠᱟᱨᱚᱱ ᱛᱮ ᱢᱟᱱᱮ ᱩᱱᱤ ᱚᱸᱰᱮ ᱵᱟᱭ ᱠᱟᱹᱢᱤ ᱫᱟᱲᱮᱭᱟᱜᱼᱟ᱾᱾ ᱛᱚ ᱚᱱᱮ ᱚᱱᱟ ᱠᱟᱨᱚᱱ ᱛᱮ ᱡᱩᱫᱤ ᱠᱤᱪᱷᱩᱩᱜᱟᱱ ᱯᱟᱲᱦᱟᱣ ᱛᱟᱦᱮᱸ ᱞᱮᱱᱠᱷᱟᱱ ᱛᱚ ᱟᱢ ᱠᱟᱹᱢᱤ ᱠᱟᱹᱢᱤᱛᱮ ᱚᱸᱰᱮᱱᱟᱜ ᱟᱭᱰᱤᱭᱟ ᱢᱟᱱᱮ ᱡᱚᱛᱚ ᱦᱤᱡᱩᱜᱼᱟ᱾
ᱦᱩᱸ᱾
ᱟᱨ ᱢᱤᱫᱴᱮᱱ ᱱᱚᱣᱟ ᱡᱮ ᱟᱵᱚ ᱢᱟ ᱥᱟᱱᱛᱟᱲ ᱦᱚᱲ ᱦᱚᱯᱚᱱ ᱢᱟᱱᱮ ᱢᱤᱫᱴᱮᱡ ᱵᱚᱛᱚᱨ ᱟᱹᱰᱤ ᱠᱟᱡᱟᱠ ᱛᱟᱦᱮᱱ ᱛᱟᱠᱚᱣᱟ, ᱡᱮ ᱫᱟᱲᱮᱭᱟᱜᱼ ᱟᱹᱧ ᱥᱮ ᱵᱟᱹᱧ ᱫᱟᱲᱮᱭᱟᱜᱼᱟ ᱚᱱᱟ᱾
ᱦᱳᱭ ᱦᱳᱭ ᱦᱳᱭ ᱦᱮᱸ ᱱᱤᱭᱟᱹ ᱚᱱᱟ ᱫᱚ ᱟᱹᱰᱤ ᱢᱟᱨᱟᱝ ᱡᱤᱱᱤᱥ ᱵᱮᱱ ᱞᱟᱹᱭ ᱱᱚᱸᱜᱼᱚᱭ ᱱᱚᱣᱟ ᱵᱚᱛᱚᱨ ᱡᱤᱱᱤᱥ ᱫᱚ ᱦᱟᱸᱜ ᱢᱤᱫᱴᱮᱱ ᱟᱹᱰᱤ ᱵᱟᱹᱲᱤᱡ ᱡᱤᱱᱤᱥ ᱠᱟᱱᱟ, ᱢᱚᱱᱮ ᱠᱟᱜ ᱵᱮᱱ ᱟᱵᱮᱱ ᱡᱩᱫᱤ ᱡᱟᱦᱟᱸ ᱡᱟᱭᱜᱟᱨ ᱨᱮ ᱵᱟᱵᱮᱱ ᱯᱷᱮᱰᱚᱜᱼᱟ ᱥᱮ ᱵᱟᱵᱮᱱ ᱟᱬᱜᱚᱱᱟ, ᱚᱱᱟ ᱡᱟᱭᱜᱟ ᱨᱮᱫᱚ ᱟᱵᱮᱱ ᱫᱚ ᱪᱤᱠᱟ ᱛᱮᱵᱮᱱ ᱵᱩᱡᱷᱟᱹᱣᱟ ᱡᱮ ᱪᱮᱫ ᱞᱮᱠᱟᱱ ᱡᱟᱭᱜᱟ ᱠᱟᱱᱟ ᱪᱮᱫ ᱞᱮᱠᱟᱱ ᱵᱮᱵᱚᱦᱟᱨ ᱦᱩᱭᱩᱜᱼᱟ᱾
ᱦᱮᱸ᱾ ᱪᱮᱫᱟᱜ ᱥᱮ ᱟᱹᱞᱤᱧ ᱞᱤᱧ ᱧᱮᱞ ᱵᱟᱲᱟ ᱠᱚᱣᱟ ᱟᱹᱞᱤᱧ ᱥᱚᱢᱚᱭ ᱨᱮ ᱢᱟᱱᱮ ᱠᱟᱹᱢᱤ ᱟᱹᱰᱤ ᱯᱮᱥᱟᱨ ᱛᱟᱦᱮᱱᱟ᱾ ᱛᱚ ᱵᱟᱨᱦᱮ ᱠᱷᱚᱱᱞᱤᱧ ᱦᱟᱭᱟᱨ ᱠᱚ ᱜᱮᱭᱟᱢ, ᱡᱮ ᱢᱟᱱᱮ ᱵᱟᱨᱦᱮ ᱨᱮ ᱠᱟᱹᱢᱤ ᱩᱱᱤ ᱦᱚᱦᱚᱣᱟᱹᱭᱟᱧ᱾ ᱡᱮ ᱦᱤᱡᱩᱜ ᱢᱮ ᱢᱮ ᱱᱚᱰᱮ ᱱᱚᱣᱟ ᱢᱟᱱᱮ ᱠᱟᱹᱢᱤ ᱜᱚᱲᱚ ᱟᱹᱧ ᱢᱮ ᱥᱮ ᱩᱱᱤ ᱚᱸᱰᱮ ᱦᱤᱡᱩᱜ ᱜᱮ ᱵᱚᱛᱚᱨᱚᱜᱼᱟ ᱢᱟᱱᱮ ᱡᱟᱦᱟᱱᱟᱜ ᱤᱧ ᱵᱟᱹᱲᱤᱡᱟ ᱥᱮ ᱪᱮᱫ ᱟᱨᱮ ᱵᱟᱵᱟ ᱵᱟᱹᱲᱤᱡ ᱠᱷᱟᱱ ᱫᱚᱢ ᱤᱧ ᱢᱤᱱᱟᱹᱧᱟ ᱱᱚᱰᱮ᱾ ᱛᱚ ᱤᱧ ᱞᱟᱹᱭ ᱟᱢᱟ ᱵᱟᱴ ᱩᱱᱠᱩᱣᱟᱜ ᱢᱟᱱᱮ ᱚᱱᱟ ᱥᱟᱦᱚᱥ ᱪᱤᱡᱽ ᱢᱟᱱᱮ ᱟᱹᱰᱤ ᱠᱚᱢ ᱟᱵᱚ ᱥᱟᱱ ᱛᱟᱞ ᱢᱟᱱᱮ ᱦᱚᱲ ᱦᱚᱯᱚᱱᱟᱜ ᱟᱨᱠᱤ᱾
ᱦᱩᱸ ᱦᱩᱸ᱾
ᱚᱱᱟ ᱠᱟᱨᱚᱱ ᱛᱮ ᱥᱤᱠᱠᱷᱤᱛᱚ ᱛᱟᱦᱮᱱ ᱫᱚ ᱟᱹᱰᱤ ᱠᱷᱩᱵ ᱫᱚᱨᱠᱟᱨ᱾
ᱦᱩᱸ᱾
ᱡᱟᱦᱟᱸᱭ ᱥᱚᱸᱜᱮ ᱛᱮ ᱦᱮᱸ ᱡᱟᱦᱟᱸᱭ ᱥᱚᱸᱜᱮᱛᱮ ᱨᱚᱲ ᱦᱚᱸ ᱢᱟᱱᱮ ᱚᱠᱟ ᱞᱮᱠᱟ ᱨᱚᱲ ᱞᱮᱠᱷᱟᱱ ᱩᱱᱤ ᱵᱩᱡᱷᱟᱹᱣᱟᱭ᱾ ᱟᱻ ᱚᱠᱟ ᱞᱮᱠᱟᱛᱮᱞᱤᱧ ᱢᱮᱛᱟᱭ ᱠᱷᱟᱡ ᱤᱧᱟᱹᱜ ᱠᱟᱛᱷᱟ ᱩᱱᱤ ᱵᱟᱭ ᱜᱤᱰᱤᱭᱟ᱾
ᱴᱷᱤᱠ ᱴᱷᱤᱠ ᱦᱚᱜ-ᱚ ᱱᱟᱠᱚ ᱢᱤᱫᱴᱮᱱ ᱵᱟᱲᱟᱭ ᱨᱮᱱᱟᱜ ᱢᱤᱫᱴᱮᱱ ᱫᱚᱨᱠᱟᱨ ᱠᱟᱱᱟ ᱦᱮᱸ᱾
ᱦᱮᱸᱻ᱾
ᱛᱚᱵᱮ ᱟᱵᱮᱱ ᱥᱮᱫ ᱚᱱᱛᱮ ᱥᱮᱨᱢᱟ ᱠᱚ ᱪᱮᱫ ᱞᱮᱠᱟ, ᱡᱟᱹᱲᱤ ᱟᱵᱮᱱ ᱠᱟᱱᱟᱭ ᱥᱮ ᱵᱟᱝ ᱫᱟᱜ ᱠᱚ?
ᱟᱹᱰᱤ ᱠᱟᱡᱟᱠ ᱮ ᱫᱟᱜ ᱮᱫᱟ ᱱᱚᱛᱮ ᱫᱚ᱾
ᱟᱪᱪᱷᱟ᱾
ᱫᱟᱜ ᱠᱟᱨᱚᱱ ᱛᱮᱻ ᱡᱟᱦᱟᱱ ᱠᱟᱹᱢᱤ ᱵᱟᱹᱱᱩᱼᱟ ᱟᱞᱮᱥᱮ ᱫᱚ ᱱᱤᱛ ᱫᱚ᱾
ᱦᱩ ᱟᱹᱞᱤᱧ ᱥᱮᱱ ᱦᱚᱸ, ᱥᱮᱛᱟᱜ ᱟᱹᱞᱤᱧ ᱥᱮᱱ ᱦᱚᱸ ᱥᱮᱛᱟᱜ ᱫᱚ ᱦᱟᱜ ᱡᱟᱹᱲᱤ ᱞᱮᱜ-ᱟᱭ ᱥᱮᱨᱢᱟ ᱢᱤᱫ ᱜᱷᱟᱹᱲᱤ᱾ ᱟᱨ ᱱᱤᱛ ᱫᱚ ᱦᱟᱸᱜ ᱛᱷᱚᱲᱟ ᱨᱤᱢᱤᱞ ᱨᱤᱢᱤᱞ ᱠᱟᱛᱮᱜ ᱱᱚᱝᱠᱟ ᱢᱮᱱᱟᱜ ᱟᱠᱟᱫᱟ᱾
ᱟᱪᱪᱷᱟ᱾ ᱛᱚᱵᱮ ᱟᱯᱮ ᱛᱚ ᱢᱟᱱᱮ ᱪᱟᱥ ᱟᱵᱟᱫ ᱠᱚᱫᱚ ᱵᱟᱯᱮ ᱪᱟᱥ ᱟᱵᱟᱫ ᱜᱮᱭᱟ ᱥᱮ?
ᱦᱮᱸ ᱪᱟᱥᱵᱟᱥ ᱫᱚ ᱱᱚᱝᱠᱟ ᱦᱩᱭᱩᱜ ᱜᱮᱭᱟ ᱦᱩᱭ ᱫᱚ᱾ ᱦᱮᱸ ᱟᱫᱚ ᱟᱹᱞᱤᱧ ᱥᱮᱱ ᱫᱚ ᱦᱟᱜ ᱢᱤᱫ ᱫᱷᱟᱱ ᱜᱮ ᱪᱟᱥ ᱫᱚ ᱦᱩᱭᱩᱜᱼᱟ᱾ ᱱᱚᱝᱠᱟᱱ ᱱᱚᱝᱠᱟ ᱵᱚᱨᱥᱟ ᱥᱩᱢᱩᱱ ᱜᱮᱦᱟᱜ ᱦᱩᱭᱩᱜᱼᱟ᱾ ᱢᱟᱱᱮ ᱟᱹᱰᱤ ᱠᱮᱴᱮᱡ ᱧᱚᱜ ᱜᱮ ᱦᱩᱭᱩᱜᱼᱟ ᱱᱚᱝᱠᱟᱱ ᱥᱚᱢᱚᱭ ᱫᱚ, ᱟᱨ ᱱᱚᱝᱠᱟ ᱡᱟᱦᱟᱸ ᱫᱷᱚᱨᱚᱱ ᱨᱮᱦᱚᱸ ᱫᱚ ᱦᱟᱸᱜ ᱫᱟᱜ ᱠᱚᱦᱟᱸᱜ ᱛᱚ ᱵᱟᱞᱮ ᱧᱟᱢᱟ ᱫᱚ᱾ ᱚᱱᱟ ᱠᱷᱟᱹᱛᱤᱨ ᱢᱟᱱᱮ ᱱᱚᱝᱠᱟ ᱥᱮᱨᱢᱟ ᱡᱟᱹᱲᱤ ᱵᱷᱚᱨᱥᱟᱜ ᱜᱮ ᱟᱞᱮ ᱥᱮᱱ ᱫᱚ ᱦᱟᱸᱜ ᱪᱟᱥ ᱫᱚ ᱦᱩᱭᱩᱜᱼᱟ᱾
ᱟᱪᱪᱷᱟ᱾ ᱢᱟᱱᱮ ᱟᱯᱮᱥᱮᱱ ᱫᱚ ᱰᱨᱮᱱᱤ ᱟ-ᱨᱟᱢ ᱢᱮᱥᱤᱱ ᱠᱚ ᱛᱮ ᱫᱚ ᱢᱟᱱᱮ ᱫᱟᱜ ᱞᱟᱜᱟᱣ ᱠᱟᱛᱮᱜ ᱫᱚ ᱵᱟᱯᱮ ᱨᱚᱦᱚᱭ ᱜᱮᱭᱟ ᱥᱮ?
ᱦᱳᱭ ᱦᱮᱸ ᱚᱱᱟ ᱠᱚᱫᱚ ᱦᱟᱸᱜ ᱟᱞᱮ ᱥᱮᱱ ᱫᱚ ᱱᱚᱛᱮ ᱫᱚ ᱦᱮ ᱵᱟᱹᱱᱩᱜᱼᱟ ᱦᱟᱸᱜ ᱱᱚᱝᱠᱟ ᱫᱚ ᱡᱮ ᱡᱟᱦᱟᱱᱟᱜ ᱨᱮ ᱫᱟᱜ ᱞᱟᱜᱟ ᱢᱟᱱᱮ ᱢᱮᱥᱤᱱ ᱨᱮᱱᱟᱜ ᱵᱮᱵᱚᱦᱟᱨ ᱠᱟᱛᱮᱫ ᱪᱟᱥ ᱡᱩᱛᱩᱜ ᱞᱮᱠᱟ ᱫᱚ ᱱᱚᱝ ᱠᱟᱱ ᱠᱚ ᱡᱟᱭᱜᱟ ᱫᱚ ᱵᱟᱹᱱᱩᱜ ᱟᱠᱟᱫᱟ᱾
ᱟᱪᱪᱷᱟ᱾ ᱟᱞᱮᱥᱮᱫ ᱫᱚ ᱵᱚᱪᱷᱚᱨ ᱨᱮ ᱵᱟᱨ ᱫᱚᱢ ᱦᱩᱲᱩ ᱫᱚᱠᱚ ᱨᱚᱦᱚᱭᱟ, ᱟᱨ ᱚᱱᱟ ᱥᱚᱸᱜᱮ ᱥᱚᱸᱜᱮ ᱛᱮ ᱟᱨᱦᱚᱸ ᱟᱭᱢᱟ ᱨᱚᱠᱚᱢ ᱠᱚ ᱤᱭᱟᱹᱭᱟ ᱥᱚᱵᱽᱡᱤ ᱠᱩ ᱠᱩ ᱵᱮᱱᱟᱣᱟ ᱢᱟᱱᱮ ᱪᱟᱥᱟ ᱤᱱᱟᱹ ᱛᱟᱭᱱᱚᱢ ᱟᱨ ᱢᱟᱱᱮ ᱮᱴᱟᱜ ᱪᱟᱥ ᱠᱚ ᱢᱮᱱᱟᱜ-ᱟ᱾
ᱟᱪᱪᱷᱟ ᱢᱮᱱ ᱫᱟᱞᱤᱧ ᱦᱟᱸᱜ ᱱᱤᱛ ᱫᱚ ᱟᱹᱞᱤᱧ ᱦᱚᱸᱞᱤᱧ ᱵᱮᱥᱛᱚᱜ ᱠᱟᱱᱟ ᱯᱚᱨᱮ ᱦᱟᱸᱜ ᱟᱵᱟᱨ ᱨᱚᱯᱚᱲ ᱦᱩᱭᱩᱜᱼᱟ᱾
ᱴᱷᱤᱠ ᱜᱮᱭᱟ᱾
ᱦᱮᱸ ᱢᱟ ᱛᱟᱦᱚᱞᱮ ᱡᱚᱦᱟᱨ ᱜᱮ᱾
ᱦᱮᱸ ᱢᱟ ᱡᱚᱦᱟᱨ ᱜᱮ᱾